ᱨᱚᱞ ᱴᱷᱤᱠᱮᱜ ᱛᱟᱹᱞᱤᱧᱟ?
ᱦᱮᱸ ᱦᱮᱸ ᱟᱸᱡᱚᱢᱚᱜ ᱠᱟᱱᱟ᱾
ᱟᱪᱪᱷᱟ ᱟᱫᱚ ᱟᱜ ᱦᱮᱸ ᱜᱚᱝᱠᱮ ᱟᱹᱞᱤᱧ ᱫᱚ ᱦᱚᱜᱼᱚᱭ ᱠᱷᱮᱛ ᱥᱮᱫ ᱞᱤᱧ ᱦᱮᱡ ᱠᱟᱱᱟ᱾ ᱮᱸ ᱚᱲᱟᱜ ᱞᱤᱧ ᱪᱟᱞᱟᱜᱼᱟ᱾
ᱚᱸ ᱠᱷᱮᱛ ᱫᱚ
ᱠᱷᱮᱛ ᱵᱟᱹᱫᱽᱨᱟᱹ ᱠᱷᱮᱛ ᱵᱟᱹᱫᱽᱨᱟᱹ ᱨᱮᱜᱮ ᱠᱟᱹᱢᱤ ᱫᱚ ᱦᱳᱭᱳᱜ ᱠᱟᱱᱟ ᱟᱨᱠᱤ᱾ ᱦᱚᱜᱼᱚᱭ ᱨᱚᱦᱚᱭ ᱵᱟᱲᱟ ᱠᱚ ᱵᱟᱹᱭᱦᱟᱹᱲ ᱠᱚ ᱫᱟᱜ ᱟᱠᱟᱱ ᱛᱟᱞᱮᱭᱟ, ᱛᱟᱞᱦᱮ ᱵᱟᱹᱭᱦᱟᱹᱲ ᱠᱚ ᱨᱚ ᱚᱦᱚᱭ ᱡᱮ ᱦᱩᱭᱩᱜ ᱠᱟᱱᱟ᱾
ᱟᱪᱪᱷᱟ ᱟᱪᱪᱷᱟ
ᱚ ᱵᱟᱹᱭᱦᱟᱹᱲ ᱠᱚᱫᱚ ᱪᱟᱵᱟ ᱞᱮᱠᱟ ᱜᱮ
ᱮᱢ
ᱜᱷᱩᱴᱩ ᱠᱚ ᱢᱮᱱᱟᱜᱼᱟ ᱟᱨᱠᱤ ᱜᱷᱩᱴᱩ ᱠᱚᱫᱚ ᱢᱚᱴᱟᱢᱩᱴᱤ ᱫᱟᱜ ᱫᱟᱭ ᱱᱚᱜᱼᱚᱭ ᱱᱚᱝᱠᱟ ᱡᱷᱮᱯᱮᱠ ᱡᱷᱮᱯᱮᱠ ᱛᱟᱦᱚᱞᱮ ᱚᱱᱟ ᱡᱷᱮᱯᱮᱠ ᱡᱷᱮᱯᱮᱠ ᱛᱮᱫᱚ ᱵᱟᱭ ᱜᱟᱱᱚᱜᱼᱟ᱾
ᱚᱸ
ᱢᱳᱴᱟᱢᱩᱴᱤ ᱪᱟᱨᱟ ᱦᱚᱸ ᱟᱹᱣᱨᱤ ᱦᱩᱭᱩᱜ-ᱟ ᱛᱚ
ᱦᱮᱸ ᱦᱮᱸ ᱦᱮᱸ ᱦᱮᱸ
ᱢᱚᱴᱟ ᱢᱩᱴᱤ ᱟᱨ ᱳᱭ ᱯᱚᱱᱮᱨᱚ ᱫᱤᱱ ᱜᱟᱱ ᱞᱟᱜᱟᱜᱼᱟ ᱪᱟᱨᱟ ᱦᱩᱭᱛᱮ
ᱮᱸ
ᱦᱮᱸ ᱩᱱᱛᱮ ᱫᱚᱭ ᱫᱟᱜᱟ᱾
ᱚᱸ ᱦᱮᱸ ᱦᱮᱸ ᱫᱟᱜᱟᱭ ᱮᱠᱷᱚᱱ ᱫᱚ ᱥᱚᱢᱚᱭ ᱢᱮᱱᱟᱜ ᱜᱮᱭᱟ᱾
ᱥᱚᱢᱚᱭ ᱢᱮᱱᱟᱜ ᱜᱮᱭᱟ᱾
ᱵᱷᱟᱫᱚᱨ ᱫᱷᱟᱹᱨᱤᱡ ᱵᱷᱟᱫᱚᱨ ᱨᱮᱱᱟᱜ ᱯᱩᱭᱞᱩ ᱦᱟᱯᱛᱟ ᱫᱚ ᱧᱮᱞ ᱜᱟᱱᱚᱜᱼᱟ᱾ ᱮᱸ ᱟᱹᱞᱤᱧ ᱦᱚᱸ ᱦᱮᱡ ᱫᱚᱞᱤᱧ ᱦᱮᱡ ᱠᱟᱱᱟ ᱢᱟᱴᱷ ᱥᱮᱫ ᱜᱮ ᱟᱲᱮ ᱞᱟᱜ ᱮᱠᱷᱚᱱ ᱫᱚ ᱟᱨ ᱫᱟᱜ ᱛᱚ ᱟᱨ ᱵᱟᱹᱱᱩᱜᱼᱟ ᱪᱮᱫ ᱫᱩᱵᱤᱱ ᱢᱟᱜᱟ᱾
ᱦᱮᱸ ᱟᱨ ᱨᱚᱦᱚᱲ ᱛᱮᱫᱚ ᱢᱟᱜ ᱫᱚ ᱵᱟᱝ ᱜᱟᱱᱚᱜᱼᱟ ᱛᱚ ᱦᱩᱸ ᱦᱩᱸ ᱦᱩᱸ ᱞᱟᱹᱭᱫᱤᱧ ᱨᱚᱦᱚᱲ ᱛᱮᱫᱚ ᱟᱨ ᱵᱷᱤᱛᱟᱹᱢᱟᱜ ᱫᱚ ᱵᱟᱝ ᱜᱟᱱᱚᱜᱼᱟ।
ᱵᱟᱝ ᱵᱟᱝ ᱵᱟᱝ ᱵᱟᱝ ᱵᱟᱝ ᱵᱟᱝ
ᱮᱠᱫᱚᱢ ᱵᱟᱝ ᱜᱟᱱᱚᱜᱼᱟ᱾
ᱵᱟᱝ ᱜᱟᱱᱚᱜᱼᱟ᱾
ᱛᱟᱦᱚᱞᱮ ᱜᱚᱝᱠᱮ ᱟᱯᱮ ᱥᱮᱫ ᱫᱚ ᱫᱟᱜ ᱡᱟᱹᱲᱤ ᱫᱚ ᱚᱱᱠᱟ ᱦᱩᱭᱩᱜ ᱠᱟᱱᱟ᱾ ᱫᱚᱢᱮ ᱫᱚ ᱵᱟᱝ ᱟᱨᱠᱤ ᱤᱱᱟᱹ ᱠᱷᱟᱹᱛᱤᱨ ᱜᱷᱩᱴᱩ ᱠᱚᱦᱚᱸ ᱵᱟᱝ ᱫᱟᱜᱚᱜ ᱠᱟᱱᱟ। ᱦᱩᱸ ᱛᱟᱦᱚᱞᱮ ᱟᱯᱮ ᱥᱮᱫ ᱫᱚ ᱜᱚᱝᱠᱮ ᱱᱟᱦᱮᱞ ᱛᱮᱯᱮ ᱥᱤᱭᱟ ᱥᱮ ᱨᱚᱴᱟᱨ ᱛᱮᱯᱮ ᱥᱤ ᱵᱟᱲᱟᱭᱟ?
ᱦᱮᱸ ᱟᱞᱮ ᱫᱚ ᱵᱟᱱᱟᱨ ᱜᱮ ᱦᱟᱸᱜ ᱱᱤᱛᱚᱜ ᱫᱚ ᱨᱩᱴᱟᱨ ᱜᱮ ᱦᱟᱸᱜ ᱵᱮᱥᱤ ᱠᱟᱱᱟ ᱞᱟᱹᱭ ᱜᱟᱱᱚᱜᱼᱟ ᱰᱟᱝᱨᱤ ᱱᱟᱦᱮᱞ ᱨᱮᱫᱚ ᱩᱱᱟᱹᱜ ᱫᱚ ᱵᱟᱝ
ᱦᱮᱸ
ᱟᱨ ᱱᱤᱛᱳ ᱫᱚ ᱰᱟᱹᱝᱨᱤ ᱠᱚᱦᱚᱸ ᱚᱱᱠᱟ ᱫᱚ ᱵᱟᱠᱚ ᱫᱚᱦᱚᱭᱮᱫ ᱠᱚᱣᱟ ᱥᱮ ᱟᱹᱞᱤᱧ ᱦᱚᱸ ᱡᱮ ᱵᱟᱹᱞᱤᱧ ᱫᱚᱦᱚ ᱠᱟᱜ ᱠᱚᱣᱟ ᱚᱱᱟ ᱠᱚ ᱚᱱᱟ ᱛᱮ ᱨᱩᱴᱟᱨ ᱛᱮᱜᱮᱞᱤᱧ ᱪᱟᱥᱟ ᱟᱹᱞᱤᱧ ᱫᱚ। ᱱᱚᱣᱟ ᱠᱚᱨᱮ ᱡᱟᱹᱥᱛᱤ ᱜᱮ ᱧᱮᱞᱚᱜ ᱠᱟᱱᱟ ᱨᱩᱴᱟᱨ ᱵᱷᱚᱨᱥᱟ ᱜᱮ ᱡᱷᱚᱛᱚ ᱟᱨ ᱨᱵᱤᱱ ᱫᱚ
ᱟᱹᱞᱤᱧ ᱦᱚᱸ ᱜᱚᱝᱠᱮ ᱚᱱᱠᱟ ᱜᱮ ᱟᱞᱮᱥᱮᱫ ᱢᱟ ᱵᱤᱨ ᱫᱤᱥᱚᱢ ᱛᱚ
ᱦᱮᱸ ᱦᱮᱸ
ᱢᱚᱴᱟ ᱢᱩᱴᱤ ᱟᱞᱮ ᱫᱚ ᱰᱟᱝᱨᱤ ᱠᱚᱞᱮ ᱫᱚᱦᱚ ᱠᱚᱣᱟ ᱠᱟᱰᱟ ᱠᱚᱦᱚᱸ ᱫᱚᱦᱚ ᱠᱚᱣᱟᱞᱮ ᱦᱮᱸ ᱟᱨ ᱟᱞᱮ ᱥᱮᱫ ᱢᱟ ᱢᱟᱱᱮ ᱢᱟᱱᱮ ᱟᱹᱰᱤ ᱢᱚᱴᱟ ᱢᱚᱴᱟ ᱟᱲᱮ
ᱚ ᱦᱳ
ᱛᱟᱦᱚᱞᱮ ᱨᱳᱴᱟᱨ ᱠᱚᱢᱟ ᱵᱟᱝ ᱵᱚᱞᱚ ᱞᱟᱹᱜᱤᱫᱚᱜᱼᱟ।
ᱚ ᱦᱮᱸ ᱦᱮᱸ ᱞᱟᱹᱴᱩ ᱟᱲᱮ
ᱮ ᱞᱟᱹᱴᱩ ᱟᱲᱮ ᱠᱷᱟᱱ ᱟᱲᱮ ᱠᱟᱱᱟ ᱵᱟᱝ ᱵᱚᱞᱚ ᱞᱟᱹᱜᱤᱫᱚᱜᱼᱟ। ᱛᱟᱦᱚᱞᱮ ᱤᱱᱟᱹ ᱠᱚᱨᱮ ᱤᱱᱟᱹ ᱠᱷᱟᱹᱛᱤᱨ ᱜᱮ ᱢᱚᱴᱟ ᱢᱩᱴᱤ ᱰᱟᱝᱨᱤ ᱠᱟᱰᱟ ᱱᱟᱦᱮᱞ ᱛᱮᱜᱮ ᱞᱮ ᱥᱤᱭᱟ ᱟᱨᱠᱤ ᱛᱚ ᱰᱟᱝᱨᱤ ᱠᱟᱰᱟ ᱱᱟᱦᱮᱞ ᱛᱮ ᱥᱤ ᱞᱮᱠᱷᱟᱱ ᱫᱚ ᱥᱚᱢᱚᱭ ᱞᱟᱜᱟᱜᱼᱟ ᱢᱮᱫ ᱢᱤᱫᱴᱟᱝ ᱠᱷᱮᱛ ᱦᱚᱭᱛᱚ ᱢᱤᱫ ᱫᱷᱟᱣ ᱵᱤᱱ ᱯᱟᱲᱟᱜ ᱠᱮᱫᱟ ᱛᱟᱯᱚᱨ ᱵᱤᱱ ᱯᱳᱪᱟᱱ ᱠᱮᱫᱟ ᱛᱟᱯᱚᱨᱮ ᱵᱤᱱ ᱞᱚᱥᱚᱫ ᱠᱮᱫᱟ। ᱛᱟᱦᱚᱞᱮ ᱟᱹᱰᱤ ᱫᱤᱱ ᱫᱮᱨᱤᱜᱼᱟ ᱪᱟᱥ ᱦᱚᱸ ᱟᱹᱰᱤ ᱯᱟᱹᱪᱚᱜᱼᱟ। ᱦᱮᱸ ᱛᱟᱦᱚᱞᱮ ᱤᱱᱟᱹ ᱠᱷᱟᱹᱛᱤᱨ ᱜᱮ ᱱᱮᱛᱟᱨ ᱫᱚ ᱟᱹᱰᱤ ᱦᱚᱲᱜᱮ ᱼᱼ ᱚᱱᱮ ᱪᱮᱫ ᱞᱤᱧ ᱞᱟᱹᱭᱟ ᱨᱩᱴᱟᱨ ᱛᱮᱠᱚ ᱥᱤᱭᱮᱫᱟ᱾ ᱢᱤᱫ ᱫᱷᱟᱣ ᱠᱚ ᱥᱤᱭᱮᱫᱟ ᱟᱨ ᱢᱤᱫ ᱫᱷᱟᱣ ᱥᱤ ᱞᱮᱠᱷᱟᱱ ᱜᱮ ᱯᱩᱨᱟᱹ ᱠᱚ ᱞᱚᱥᱚᱫ ᱮᱫᱟ। ᱚᱠᱚᱭ ᱠᱚᱫᱚ ᱢᱤᱫ ᱫᱷᱟᱣ ᱛᱮᱦᱚᱸ ᱠᱚ ᱼᱼ ᱞᱚᱥᱚᱫ ᱠᱟᱛᱮᱮᱫ ᱯᱩᱨᱟᱹ ᱠᱚ ᱨᱚᱦᱚᱭ ᱜᱚᱫᱟᱜ ᱠᱟᱱᱟ।
ᱟᱨ ᱥᱚᱢᱳᱚᱭ ᱨᱮᱛᱚ ᱥᱟᱨᱟ ᱠᱷᱚᱡ ᱦᱚᱸ ᱜᱟᱹᱰᱤ ᱦᱚᱸ ᱵᱟᱝ ᱧᱟᱯᱟᱢᱟ ᱥᱮ ᱪᱮᱫ ᱵᱤᱱ ᱼᱼ
ᱚᱠᱚᱭ ᱠᱚᱫᱚ ᱠᱚ ᱠᱚᱪᱟᱜ ᱠᱟᱱᱟ ᱦᱚᱭᱛᱚ ᱢᱟᱱᱮ ᱫᱮᱨᱤᱜ ᱠᱟᱱᱟ ᱠᱚ᱾ ᱥᱚᱢᱚᱭ ᱵᱟᱭ ᱮᱢ ᱫᱟᱲᱮ ᱠᱟᱣ ᱟ ᱵᱚᱦᱩᱛ ᱨᱚᱠᱚᱢ ᱦᱮᱸ ᱼᱼ ᱨᱩᱣᱟᱹ ᱦᱟᱹᱥᱩ ᱠᱚ ᱦᱚᱲᱟᱜ ᱦᱚᱸᱠᱚ ᱦᱩᱭᱩᱜ ᱠᱟᱱᱟ ᱦᱚᱜᱼᱚᱭ ᱡᱟ ᱫᱟᱜ ᱫᱟᱭ ᱞᱚᱦᱚᱫᱚᱜ ᱠᱟᱱᱟ ᱠᱚ ᱾
ᱦᱮᱸ
ᱦᱮᱸ ᱛᱟᱦᱚᱞᱮ ᱫᱮᱨᱤᱜ ᱠᱟᱱᱟ ᱠᱚ ᱛᱟᱦᱞᱮ ᱟᱫᱚ ᱠᱚ ᱪᱮᱫ ᱠᱚ ᱞᱟᱹᱭᱟ ᱢᱤᱫ ᱫᱷᱟᱣ ᱛᱮᱜᱮ ᱡᱟ ᱦᱩᱭᱩᱜᱼᱟ ᱾ ᱞᱚᱥᱚᱫ ᱠᱟᱹᱛᱤᱧ ᱯᱮ
ᱦᱮᱸ ᱦᱮᱸ
ᱦᱮᱸ ᱛᱟᱦᱚᱞᱮ ᱚᱱᱠᱟ ᱜᱮᱠᱚ ᱞᱚᱥᱚᱫ ᱜᱚᱫ ᱫᱟ ᱟᱨᱠᱤ᱾ ᱟᱨ ᱨᱚᱦᱚᱭ ᱦᱚᱸᱠᱚ ᱨᱚᱦᱚᱭ ᱜᱚᱫ ᱫᱟ ᱦᱮᱸ
ᱛᱟᱦᱚᱞᱮ ᱚᱱᱛᱮ ᱫᱚ ᱠᱟᱹᱢᱤᱱ ᱟᱨ ᱢᱩᱱᱤᱥ ᱠᱚᱣᱟᱜ ᱫᱚ ᱪᱮᱫ ᱠᱟ ᱠᱟᱱᱟ ᱫᱟᱢ ᱫᱚ?
ᱦᱮᱸ ᱜᱚᱝᱠᱮ ᱟᱞᱮ ᱥᱮᱫ ᱫᱚ ᱚᱱᱟ ᱠᱟᱹᱢᱤᱱ ᱫᱚ ᱥᱮᱛᱟᱜ ᱳᱭ ᱥᱟᱛ ᱥᱟᱛᱴᱟ ᱟᱴᱟ ᱛᱮᱠᱚ ᱩᱰᱩᱠᱚᱜᱼᱟ ᱢᱚᱴᱟᱟᱢᱩᱴᱤ ᱛᱤᱱᱴᱟ ᱛᱮᱠᱚ ᱨᱟᱠᱟᱵᱼᱟ ᱟᱨᱠᱤ ᱾ ᱦᱮᱸ ᱢᱚᱴᱟᱢᱩᱴᱤ ᱫᱩᱥᱚ ᱴᱟᱠᱟ ᱛᱟᱣ ᱠᱚ ᱮᱢᱚᱜᱼᱟ ᱾
ᱛᱚ ᱜᱚᱝᱠᱮ
ᱟᱨ ᱡᱩᱫᱤ ᱵᱷᱤᱛᱟᱹᱵᱤᱱ ᱞᱟᱜᱟ ᱟᱲᱟᱭ ᱥᱚ ᱾ ᱛᱤᱱᱥᱚ ᱡᱟᱦᱟᱭᱸ ᱡᱟᱦᱟᱸ ᱞᱮᱠᱟ ᱟᱨᱠᱤ ᱵᱷᱤᱛᱟᱹ ᱞᱟᱜ ᱫᱚ ᱾ ᱛᱟᱦᱞᱮ ᱚᱱᱠᱟ ᱠᱚ ᱮᱢᱚᱜᱼᱟ ᱟᱨᱠᱤ ᱾
ᱦᱮᱸ
ᱟᱨ ᱡᱟ ᱜᱮ ᱵᱷᱤᱴᱟᱹᱞᱟᱜ ᱠᱚᱫᱚ ᱦᱟᱸᱜ ᱠᱷᱟᱱ ᱫᱚᱢᱮ ᱦᱟᱹᱥᱩ ᱠᱚᱣᱟ ᱛᱚ ᱛᱤ ᱠᱚ ᱾ ᱦᱮᱸ ᱦᱟᱥᱟ ᱠᱚ ᱦᱩᱨᱞᱟᱹ ᱦᱩᱭᱩᱜ ᱟ ᱛᱚ ᱾
ᱦᱮᱸ ᱾
ᱛᱚ ᱞᱟᱸᱜᱟ ᱯᱷᱟᱨᱪᱟ ᱦᱚᱸ ᱞᱟᱜᱟᱜᱼᱟ ᱟᱹᱭᱩᱵ ᱠᱟᱜ ᱠᱷᱟᱱ ᱟᱨ ᱡᱩᱫᱤ ᱟᱨ ᱚᱱᱟ ᱠᱚ ᱡᱩᱫᱤ ᱵᱟᱵᱤᱱ ᱮᱢᱚᱜᱼᱟ ᱛᱟᱦᱚᱞᱮ ᱫᱚᱥᱟᱨ ᱫᱤᱱ ᱟᱫᱚ ᱵᱟᱭ ᱦᱤᱡᱩᱜᱼᱟ ᱾ ᱦᱮᱸ ᱛᱟᱹᱣ ᱠᱤᱱᱛᱩ ᱡᱩᱫᱤ ᱛᱮᱦᱤᱧ ᱟᱭᱩᱵ ᱵᱮᱱ ᱢᱮᱱ ᱦᱚᱴᱚ ᱟᱭᱟ ᱾ ᱡᱮ ᱜᱟᱯᱟ ᱛᱟᱦᱞᱮ ᱦᱟᱱᱟ ᱵᱟᱹᱭᱦᱟᱹᱲ ᱨᱮ ᱪᱟᱞᱟᱜ ᱢᱮ ᱟᱫᱚ ᱚᱸᱰᱮ ᱵᱷᱤᱛᱟᱹ ᱞᱟᱜ ᱦᱩᱭᱩᱜᱼᱟ ᱾ ᱚᱱᱟ ᱞᱟᱹᱭ ᱠᱟᱛᱮ ᱦᱚᱸ ᱵᱟᱝ ᱦᱩᱭᱩᱜᱼᱟ ᱾ ᱛᱟᱨ ᱥᱮᱛᱟᱜ ᱟᱨᱚ ᱪᱟᱞᱟᱣ ᱦᱩᱭᱩᱜᱼᱟᱮ ᱯᱟᱸᱡᱟ ᱾
ᱚᱵᱚᱥᱥᱳᱭ ᱦᱮᱸ ᱾ ᱛᱟᱹᱣ ᱨᱮ ᱦᱚᱸ ᱵᱟᱠᱚ ᱧᱟᱢᱟ ᱯᱟᱢᱯ ᱠᱟᱱᱟ ᱞᱟᱹᱭ ᱜᱟᱱᱚᱜᱼᱟ ᱾ ᱚ ᱟᱹᱞᱤᱧ ᱦᱚᱸ ᱚᱱᱠᱟ ᱜᱮ ᱞᱤᱧ ᱯᱟᱸᱡᱟ ᱵᱟᱲᱟᱭᱮᱫ ᱠᱚᱣᱟ ᱠᱤᱱᱛᱩ ᱯᱟᱸᱡᱟ ᱛᱮ ᱜᱮ ᱵᱟᱠᱚ ᱧᱟᱢ ᱞᱟᱹᱜᱤᱫᱚᱜ ᱾ ᱚᱠᱚᱭ ᱠᱚᱭ ᱞᱟᱹᱭᱟ ᱟᱞᱮᱭᱟᱜ ᱢᱮᱱᱟᱜᱼᱟ ᱚᱠᱚᱭ ᱠᱚ ᱞᱟᱹᱭᱟ ᱦᱟᱸᱰᱮ ᱢᱮᱱ ᱠᱚᱨᱟ ᱢᱮᱱᱟᱜ ᱾ ᱛᱟᱞᱮᱭᱟ ᱾ ᱛᱟᱦᱚᱞᱮ ᱠᱷᱟᱱ ᱫᱚ ᱠᱷᱩᱵᱤ ᱢᱩᱥᱠᱤᱞ ᱾
ᱦᱮᱸ ᱟᱨ ᱱᱚᱜᱼᱚᱭ ᱢᱟ ᱥᱚᱨᱠᱟᱨ ᱠᱷᱚᱱᱟᱜ ᱪᱟᱣᱞᱮ ᱠᱚ ᱜᱩᱦᱩᱢ ᱠᱚ ᱠᱚ ᱵᱟᱠᱚ ᱮᱢᱚᱜ ᱠᱟᱱᱟ ᱛᱟᱦᱞᱮ ᱚᱱᱟ ᱠᱷᱟᱹᱛᱤᱨ ᱜᱮ ᱟᱹᱰᱤ ᱦᱚᱲᱟᱜ ᱠᱟᱹᱢᱤ ᱨᱮᱱᱟᱜ ᱮᱱᱟᱨᱡᱤ ᱦᱚᱸ ᱵᱟᱹᱱᱩᱜ ᱛᱟᱠᱚᱣᱟ ᱾ ᱟᱨ ᱪᱟᱸᱫᱚ ᱠᱚ ᱪᱟᱸᱫᱚ ᱵᱚᱱ ᱧᱟᱢ ᱮᱫᱟ ᱛᱚ ᱥᱩᱱᱩᱢ ᱵᱩᱞᱩᱝ ᱾
ᱡᱚᱢ ᱫᱚ ᱪᱟᱞᱟᱜ ᱠᱟᱱᱟ ᱾
ᱡᱚᱢ ᱫᱚ ᱪᱟᱞᱟᱜ ᱠᱟᱱᱟ ᱥᱩᱞᱩᱝ ᱵᱩᱞᱩᱝ ᱴᱩᱠᱩ ᱛᱚ᱾ ᱚᱱᱟ ᱫᱚ ᱢᱤᱫ ᱫᱤᱱ ᱵᱟᱨᱥᱤᱧ ᱵᱚᱱ ᱠᱟᱹᱢᱤ ᱞᱮᱠᱷᱟᱱ ᱢᱤᱫ ᱪᱟᱸᱫᱚ ᱵᱚᱱ ᱡᱚᱢᱟ ᱾
ᱦᱮᱸ ᱦᱮᱸ ᱾
ᱠᱷᱟᱹᱛᱤᱨ ᱦᱚᱲᱟᱜ ᱠᱟᱹᱴᱤᱡ ᱟᱹᱰᱤ ᱥᱩᱠ ᱚᱥᱩᱠ ᱦᱩᱭ ᱟᱠᱟᱱ ᱛᱟᱠᱚᱣᱟ ᱾
ᱦᱮᱸ ᱾ ᱥᱩᱠ ᱫᱚ ᱦᱩᱭ ᱠᱟᱱ ᱜᱮᱭᱟ ᱵᱟᱝ ᱫᱚ ᱵᱟᱝ ᱡᱷᱚᱛᱚ ᱦᱚᱲᱟᱜ ᱜᱮ ᱾
ᱛᱚᱵᱮ ᱟᱵᱚ ᱠᱚ ᱚᱵᱚᱥ ᱪᱟᱵᱟᱭᱮᱫ ᱵᱚᱱᱟ ᱾ ᱯᱚᱨᱚᱵᱚᱨᱛᱤ
ᱦᱮᱸ ᱦᱮᱸ ᱵᱟᱵᱚᱱ ᱠᱟᱹᱢᱤ ᱠᱟᱱᱟ ᱢᱟᱱᱮ ᱟᱵᱚ ᱦᱚᱲᱢᱚ ᱵᱟᱹᱲᱤᱡᱚᱜ ᱠᱟᱱ ᱛᱟᱵᱚᱱᱟ ᱚᱱᱟ ᱫᱚ ᱵᱟᱵᱚᱱ ᱵᱩᱡ ᱫᱟᱲᱮᱭᱟᱜ ᱠᱟᱱᱟ ᱾ ᱠᱟᱱᱟ ᱢᱮᱱᱠᱷᱟᱱ ᱡᱟᱦᱟᱸᱭ ᱠᱟᱹᱢᱤᱭᱟᱭ ᱩᱱᱠᱩ ᱦᱚᱲᱟᱜ ᱢᱟᱱᱮ ᱦᱚᱲᱢᱚ ᱫᱚ ᱯᱷᱤᱴ ᱜᱮ ᱛᱟᱦᱮᱱ ᱜᱮᱭᱟᱭ ᱠᱤ
ᱦᱮᱸ ᱯᱚᱨᱚᱵᱚᱨᱛᱤ ᱠᱟᱨ ᱨᱮ ᱦᱚᱭᱛᱳ ᱚᱠᱚᱭ ᱥᱚᱨᱠᱟᱨᱮ ᱦᱤᱡᱩᱜᱼᱟ, ᱡᱷᱚᱛᱚᱭ ᱵᱚᱱᱫᱚᱭᱟ ᱩᱱᱫᱚ ᱧᱮᱞ ᱵᱤᱱ ᱠᱟᱹᱢᱤ ᱞᱟᱹᱜᱤᱜ ᱵᱤᱱ ᱫᱟᱹᱲ ᱵᱟᱲᱟᱭᱟ ᱚᱠᱟᱨᱮ ᱜᱩᱡᱽᱨᱟᱴ ᱚᱠᱟᱨᱮ ᱪᱮᱱᱱᱟᱭ ᱾ ᱦᱮᱸᱛᱚ ᱩᱱ ᱫᱚ ᱫᱟᱹᱲ ᱦᱩᱭᱩᱜ ᱛᱟᱵᱚᱱᱟ ᱚᱠᱟ ᱨᱮ ᱜᱩᱡᱨᱟᱴᱷ ᱪᱮᱱᱱᱟᱭ ᱦᱮᱸ᱾ ᱛᱟᱞᱦᱮ ᱩᱱ ᱫᱚ ᱧᱮᱞ ᱵᱤᱱ ᱵᱚᱪᱷᱚᱨ ᱠᱮ ᱵᱚᱪᱷᱚᱨ ᱛᱟᱦᱮᱸ ᱦᱩᱭᱩᱜᱼᱟ᱾ ᱵᱟᱠᱷᱟᱱ ᱫᱚ ᱪᱮᱫ ᱵᱤᱱ ᱡᱚᱢᱟ ᱜᱤᱫᱽᱨᱟᱹ ᱯᱤᱫᱽᱨᱟᱹ ᱢᱮᱱᱟᱜ ᱠᱚᱣᱟ᱾ ᱦᱮᱸ ᱟᱨ ᱱᱚᱣᱟ ᱠᱚᱫᱚ ᱜᱤᱫᱽᱨᱟᱹ ᱯᱤᱫᱽᱨᱟᱹ ᱞᱟᱹᱜᱤᱜ ᱜᱮᱛᱚ᱾
ᱦᱮᱸ ᱦᱮᱸ ᱦᱮᱸ
ᱢᱟ ᱜᱚᱝᱠᱮ ᱛᱟᱦᱚᱞᱮ ᱞᱟᱹᱭ ᱵᱤᱱ ᱪᱮᱜ ᱵᱤᱱ ᱞᱟᱹᱭ ᱫᱟ?
ᱟᱨ ᱪᱮᱜ ᱞᱤᱧ ᱞᱟᱹᱭᱮᱜ ᱛᱟᱦᱮᱸᱜᱼᱟ?
ᱦᱮᱸ
ᱢᱟᱱᱮ ᱟ ᱟᱵᱮᱱ ᱚᱱᱛᱮ ᱫᱚ ᱡᱟᱦᱟᱸ ᱱᱮᱛᱟᱨ ᱧᱮᱞᱚᱜ ᱠᱟᱱᱟ ᱯᱟᱛᱲᱟ ᱵᱤᱨ ᱫᱤᱥᱚᱢ ᱠᱟᱱᱟ ᱵᱤᱱ ᱥᱮ ᱟᱹᱵᱤᱱ ᱫᱚ? ᱦᱮᱸ ᱦᱮᱸ ᱯᱟᱛᱲᱟ ᱛᱟᱞᱮ ᱪᱮᱜᱠᱟ ᱛᱮᱠᱚ ᱵᱮᱱᱟᱣᱟ ᱠᱟᱹᱴᱤᱡ ᱵᱟᱹᱞᱤᱧ ᱵᱟᱲᱟᱭᱟ ᱠᱟᱹᱴᱤᱡ ᱵᱤᱱ ᱞᱟᱹᱭ ᱫᱟᱲᱮ ᱠᱷᱟᱱ ᱵᱷᱟᱞᱤᱠᱚᱜᱼᱟ᱾
ᱚᱸ ᱞᱟᱹᱭ ᱫᱟᱞᱤᱧ ᱜᱚᱝᱠᱮ ᱟᱞᱮ ᱥᱮᱫ ᱢᱟᱱᱮ ᱱᱤᱛᱳᱜ ᱫᱚ ᱵᱟᱝ ᱱᱤᱛᱳᱜ ᱫᱚ ᱵᱚᱨᱥᱟ ᱠᱚ ᱦᱩᱭᱩᱜ ᱠᱟᱹᱢᱤ ᱦᱩᱭᱩᱜ ᱠᱟᱱᱟ ᱵᱚᱨᱥᱟ ᱢᱟᱱᱮ ᱪᱟᱥ ᱵᱟᱲᱟ ᱠᱚ ᱦᱩᱭᱩᱜ ᱠᱟᱱᱟ ᱛᱚ᱾ ᱛᱟᱞᱦᱮ ᱱᱤᱛᱚᱜ ᱫᱚ ᱯᱟᱛᱲᱟ ᱫᱚ ᱵᱟᱠᱚ ᱯᱟᱹᱴᱤᱭ ᱫᱟ᱾ ᱱᱤᱛᱚᱜ ᱫᱚ ᱠᱟᱹᱢᱤᱭ ᱫᱟᱠᱚ ᱦᱚᱜᱼᱚᱭ ᱱᱚᱣᱟ ᱪᱟᱥ ᱠᱟᱹᱢᱤ ᱜᱮ᱾ ᱦᱚᱸᱜᱼᱚᱭ ᱱᱚᱣᱟ ᱯᱚᱨ ᱟᱨᱠᱤ ᱩᱱ ᱫᱚ ᱦᱮᱸ ᱪᱟᱥ ᱪᱟᱵᱟ ᱞᱮᱠᱷᱟᱱ ᱩᱱᱫᱚ ᱵᱤᱨ ᱠᱚᱠᱚ ᱪᱟᱞᱟᱜᱼᱟ, ᱥᱟᱠᱟᱢ ᱠᱚ ᱟᱹᱜᱩᱭᱟ᱾ ᱦᱮᱸ ᱥᱟᱠᱟᱢ ᱟᱹᱜᱩ ᱠᱟᱛᱮᱜ ᱠᱚ ᱯᱟᱹᱴᱤᱭᱟ ᱯᱟᱹᱴᱤ ᱠᱟᱛᱮᱜ ᱦᱳᱭ ᱛᱚ ᱢᱤᱫ ᱫᱤᱱ ᱵᱟᱨ ᱥᱤᱧ ᱟᱨ ᱮᱢ ᱞᱮᱠᱷᱟᱱ ᱜᱮ ᱚᱱᱟ ᱫᱚ ᱨᱚᱦᱚᱲᱚᱜᱼᱟ, ᱨᱚᱦᱚᱲ ᱞᱮᱠᱷᱟᱱ ᱜᱮ ᱚᱱᱟ ᱫᱚᱠᱚ ᱛᱚᱞᱟ᱾
ᱚ
ᱠᱟᱛᱮᱫ ᱦᱚᱭᱛᱳ ᱡᱟᱦᱟᱸᱭ ᱦᱚᱲ ᱠᱚ ᱦᱟᱛᱟᱣᱟ ᱩᱱᱠᱩ ᱠᱚ ᱮᱢᱟ ᱠᱚᱣᱟ, ᱯᱮᱥᱚ ᱴᱟᱠᱟ ᱥᱟᱲᱮ ᱯᱮᱥᱚ ᱴᱟᱠᱟ ᱚᱠᱟ ᱥᱚᱢᱚᱭ ᱫᱚ ᱯᱩᱱᱥᱚ ᱦᱚᱸ ᱦᱩᱭᱩᱜᱼᱟ᱾
ᱟᱪᱪᱷᱟ ᱟᱪᱪᱷᱟ ᱦᱮᱸ
ᱛᱟᱞᱦᱮ ᱠᱚ ᱯᱚᱭᱥᱟᱭᱟ ᱟᱨᱠᱤ ᱟᱨ ᱟᱞᱮ ᱥᱮᱫ ᱫᱚ ᱢᱟᱱᱮ ᱡᱚᱛᱚ ᱜᱮ ᱯᱚᱭᱥᱟ ᱟᱨᱠᱤ ᱡᱩᱫᱤ ᱵᱤᱱ ᱠᱚᱨᱟᱣ ᱫᱟᱲᱮᱜᱼᱟ᱾ ᱞᱟᱡᱟᱣ ᱞᱟᱡᱟᱣ ᱵᱟᱝ ᱜᱟᱱᱚᱜᱼᱟ ᱦᱚᱭᱛᱚ ᱟᱹᱵᱤᱱ ᱧᱮᱞ ᱵᱤᱱ ᱦᱚᱭᱛᱚ ᱛᱮᱨᱮᱞ ᱠᱚ ᱧᱟᱢᱚᱜᱼᱟ ᱡᱩᱫᱤ ᱟᱹᱵᱤᱱ ᱡᱩᱫᱤ ᱵᱤᱱ ᱪᱮ ᱤᱫᱤᱭᱟ ᱵᱷᱳᱵᱨᱚ ᱠᱚ ᱵᱟᱡᱟᱨ ᱨᱮ ᱞᱟᱡᱟᱣ ᱵᱟᱝ ᱜᱟᱱᱚᱜᱼᱟ᱾
ᱦᱮᱸ ᱪᱮᱫᱟᱜ ᱵᱤᱱ ᱞᱟᱡᱟᱜᱼᱟ, ᱚᱱᱟᱛᱮ ᱯᱚᱭᱥᱟᱭ ᱨᱳᱡᱽᱜᱟᱨᱟ ᱟᱵᱤᱱ ᱠᱟᱱᱟ ᱞᱟᱡᱟᱣ ᱞᱮᱠᱷᱟᱱ ᱦᱩᱭᱩᱜᱼᱟ ᱠᱤ ᱵᱟᱭ ᱜᱟᱱᱚᱜᱼᱟ᱾
ᱦᱮᱸ ᱛᱟᱞᱮ ᱚᱱᱟ ᱠᱚᱦᱚᱸ ᱛᱚ ᱯᱚᱭᱥᱟ ᱭᱟᱞᱮ᱾
ᱟᱪᱪᱷᱟ
ᱵᱟᱝ ᱡᱚᱛᱚ ᱜᱮ ᱟᱞᱮᱥᱮᱜ ᱫᱚ ᱯᱚᱭᱥᱟ ᱟᱨᱠᱤ ᱢᱮᱞᱮᱡ ᱦᱚᱸ ᱢᱮᱱᱟᱜᱼᱟ ᱩᱞ ᱠᱟᱱᱴᱷᱟᱲ ᱡᱚᱡᱚ ᱡᱚᱛᱚ ᱜᱮ ᱢᱮᱱᱟᱜ ᱛᱟᱞᱮᱭᱟ ᱟᱞᱮ ᱥᱮᱜ ᱵᱤᱨ ᱫᱤᱥᱚᱢ ᱫᱚ ᱦᱮᱸ᱾ ᱛᱟᱞᱮ ᱚᱱᱟᱛᱮ ᱟᱹᱰᱤ ᱡᱳᱨ‌ ᱞᱮ ᱯᱚᱭᱥᱟᱭᱟ ᱟᱨᱠᱤ ᱢᱟᱱᱮ ᱚᱥᱩᱵᱤᱫᱟ ᱫᱚ ᱵᱟᱝ ᱦᱩᱭᱩᱜ ᱛᱟᱞᱮᱭᱟ ᱟᱨᱠᱤ᱾
ᱦᱮᱸ ᱦᱮᱸ ᱦᱮᱸ ᱚᱱᱮ ᱠᱤᱨᱤᱧ ᱟᱹᱠᱷᱨᱤᱧ ᱛᱮᱜᱮ ᱯᱚᱭᱥᱟ ᱫᱚ ᱦᱩᱭᱩᱜ ᱜᱮᱭᱟ ᱟᱵᱤᱱ ᱢᱟᱱᱮ ᱠᱟᱼᱠᱟᱹᱢᱤ ᱞᱟᱜᱟᱣᱵᱤᱱᱟ ᱡᱟᱦᱟᱱᱟᱜ ᱜᱮ ᱵᱟᱵᱤᱱ ᱠᱟᱹᱢᱤ ᱞᱮᱠᱷᱟᱱ ᱛᱚ ᱤᱝᱠᱟᱹ ᱛᱮᱫᱚ ᱵᱟᱭ ᱦᱩᱭᱩᱜᱼᱟ᱾
ᱵᱟᱝ ᱵᱟᱝ
ᱦᱮᱸ ᱠᱟᱹᱢᱤ ᱞᱟᱜᱟᱜ ᱦᱩᱭᱩᱜ
ᱦᱚᱸ
ᱚᱸ ᱵᱟᱝ ᱵᱟᱲᱟᱭ ᱛᱟᱦᱮᱸ ᱠᱟᱱ ᱛᱮᱱ ᱵᱟᱲᱟᱭ ᱠᱮᱫᱟᱞᱤᱧ᱾
ᱦᱮᱸ ᱛᱟᱦᱚᱞᱮ ᱜᱚᱢᱠᱮ ᱟᱯᱮ ᱫᱚ ᱪᱮᱫ ᱞᱮᱠᱟ ᱟᱯᱮ ᱥᱮᱫ ᱫᱚ ᱵᱤᱨ ᱢᱤᱨ ᱢᱟ ᱛᱚ ᱵᱟᱹᱱᱩᱜᱼᱟ᱾
ᱵᱟᱝ ᱵᱟᱝ ᱵᱤᱨ ᱨᱮᱫᱚ ᱵᱟᱹᱱᱩᱜ ᱛᱟᱞᱮᱭᱟ ᱟᱞᱮ ᱥᱮᱫ ᱫᱚ ᱦᱟᱸᱜ ᱵᱤᱨᱟᱹᱫ ᱜᱮ ᱦᱟᱸᱜ ᱞᱮ ᱯᱟᱲᱟᱜ ᱠᱟᱱᱟ᱾ ᱟᱨ ᱚᱱᱠᱟᱱ ᱫᱟᱨᱮ ᱯᱟᱞᱟ ᱦᱚᱸ ᱵᱟᱹᱱᱩᱜ ᱜᱮᱭᱟ ᱯᱷᱟᱠᱟ ᱜᱮᱭᱟ ᱜᱚᱴᱟ᱾ ᱦᱮᱸ ᱟᱨ ᱚᱱᱟ ᱡᱟᱦᱟᱸ ᱡᱟᱦᱟᱸ ᱠᱚᱵᱤᱱ ᱞᱟᱹᱭ ᱠᱮᱫᱟ ᱡᱮ ᱛᱤᱨᱤᱞ ᱛᱟᱨᱚᱵ ᱠᱚ ᱧᱟᱢᱚᱜ-ᱟ ᱟᱞᱮ ᱥᱮᱫ ᱫᱚ ᱚᱱᱠᱟ ᱫᱚ ᱵᱟᱝ ᱧᱟᱯᱟᱢᱟ᱾ ᱠᱤᱨᱤᱧ ᱠᱟᱛᱮᱫ ᱜᱮ ᱡᱚᱢ ᱞᱟᱜᱟᱣ ᱞᱮᱭᱟ ᱟᱞᱮ ᱠᱚᱫᱚ᱾
ᱦᱮᱸ ᱟᱪᱪᱷᱟ᱾ ᱛᱚ ᱢᱚᱴᱟᱢᱩᱴ ᱴᱤ ᱡᱩᱫᱤ ᱚᱱᱠᱟᱜᱮ ᱥᱤᱡᱤᱱ ᱨᱮ ᱡᱩᱫᱤ ᱟᱞᱮ ᱥᱮᱫ ᱵᱤᱱ ᱦᱤᱡᱩᱜᱼᱟ ᱵᱤᱨ ᱫᱤᱥᱚᱢ ᱥᱮᱫ
ᱦᱮᱸ ᱦᱮᱸ᱾
ᱛᱟ ᱜᱮ ᱴᱟᱠᱟ ᱯᱚᱭᱥᱟ ᱵᱟᱝ ᱞᱟᱜᱟᱜᱼᱟ ᱟᱱᱮ ᱮᱢᱱᱤ ᱪᱮᱫ ᱵᱤᱱ ᱧᱟᱢᱟ ᱟᱨᱠᱤ
ᱦᱮᱸ ᱦᱮᱸ ᱦᱮᱸ᱾
ᱠᱷᱳᱡᱽ ᱠᱮᱫᱟ ᱵᱚᱱ
ᱦᱮᱸ
ᱦᱮᱸ ᱟᱲᱟᱜ ᱥᱟᱠᱟᱢ ᱞᱮᱠᱟ ᱧᱩᱨᱩ ᱜᱤᱰᱤ ᱛᱟᱦᱮᱸᱱᱟ᱾ ᱛᱚ ᱦᱮᱸ ᱦᱮᱸ ᱦᱮᱸ ᱪᱮᱜ ᱵᱤᱱ ᱞᱟᱹᱭ ᱮᱫ ᱛᱟᱦᱮᱸᱫ ᱞᱟᱹᱭ ᱵᱤᱱ?
ᱛᱟᱞᱚᱦᱮ ᱜᱚᱝᱠᱮ ᱞᱟᱹᱭ ᱫᱟᱹᱧ ᱟᱯᱮ ᱥᱮᱫ ᱫᱚ ᱦᱚᱸᱜ ᱚᱭ ᱡᱮ ᱟᱵᱚ ᱵᱟᱯᱞᱟ
ᱦᱮᱸ
ᱵᱟᱯᱞᱟ ᱛᱚ ᱵᱟᱨ ᱨᱚᱠᱚᱢ ᱢᱮᱱᱟᱜᱼᱟ ᱢᱤᱫᱴᱟᱝ ᱦᱩᱭᱩᱜ ᱠᱟᱱᱟ ᱠᱟᱱᱟ ᱧᱮᱞ ᱧᱮᱯᱮᱞ ᱵᱟᱯᱞᱟ ᱟᱨ ᱢᱤᱫᱴᱟᱝ ᱦᱩᱭᱩᱜ ᱠᱟᱱᱟ ᱵᱟᱦᱟ ᱥᱟᱶᱦᱟ᱾ ᱚᱱᱟ ᱫᱚ ᱪᱮᱫ ᱞᱮᱠᱟ ᱵᱷᱟᱵ ᱛᱮ ᱦᱩᱭᱩᱜᱼᱟ? ᱟᱹᱞᱤᱧ
ᱚᱸ ᱟᱪᱪᱷᱟ ᱟᱪᱪᱷᱟ᱾ ᱦᱮᱸ ᱵᱟᱦᱟ ᱥᱟᱶᱦᱟ ᱫᱚ ᱪᱮᱫ ᱠᱟ ᱠᱚ ᱞᱟᱹᱭᱼᱟ ᱡᱟᱦᱟᱸ ᱱᱤᱡᱮ ᱱᱤᱡᱮ ᱛᱮᱠᱤᱱ ᱧᱮᱯᱮᱞ ᱟᱠᱟᱱᱟ ᱠᱤᱱ ᱠᱚᱲᱟ ᱟᱨ ᱠᱩᱲᱤ ᱜᱤᱫᱽᱨᱟᱹ ᱟᱨ ᱚᱱᱟ ᱫᱚ ᱟᱹᱜᱩ ᱠᱟᱫᱮᱭᱟᱭ ᱟᱡ ᱠᱤ ᱠᱩᱥᱤ ᱛᱮ ᱚᱲᱟᱜ ᱟᱹᱜᱩ ᱠᱟᱫᱮᱭᱟᱭ ᱫᱚᱦᱚ ᱠᱟᱫᱮᱭᱟᱭ ᱟᱨ ᱚᱱᱟ ᱜᱮ ᱢᱟᱱᱮ ᱚᱲᱟᱜ ᱨᱮ ᱵᱟᱯᱞᱟ ᱠᱟᱹᱠᱤᱱᱼᱟ ᱡᱟᱦᱟᱸ
ᱦᱩᱸ
ᱚᱲᱟᱜ ᱨᱮ ᱟᱭᱟᱜ ᱚᱲᱟᱜ ᱨᱮ ᱟᱨ ᱪᱮᱫ ᱡᱟᱶᱟᱭ ᱚᱲᱟᱜ ᱨᱮ᱾ ᱚᱱᱟ ᱜᱮᱠᱚ ᱞᱟᱹᱭᱫᱟ ᱤᱭᱟᱹ ᱵᱟᱯᱞᱟ ᱫᱚ
ᱦᱩᱸᱻ
ᱟᱸᱜᱤᱨ ᱟᱜᱩ ᱵᱟᱯᱞᱟ ᱫᱚ᱾ ᱟᱨ ᱧᱮᱞ ᱧᱮᱯᱮᱞ ᱵᱟᱯᱞᱟ ᱫᱚ ᱦᱟᱸᱜ ᱦᱩᱭᱩᱜ ᱠᱟᱱᱟ ᱱᱚᱝᱠᱟ ᱡᱮᱦᱟ ᱱᱟᱜ ᱨᱟᱭᱵᱟᱨᱼᱟᱜ ᱦᱟᱛ ᱛᱮ ᱨᱟᱭᱵᱟᱨ ᱮ ᱪᱟᱞᱟᱜ ᱟᱭ ᱦᱟᱸᱰᱮ ᱠᱩᱲᱤ ᱜᱤᱫᱽᱨᱟᱹ ᱚᱲᱟᱜ ᱡᱮ ᱱᱩᱱᱫᱤᱱ ᱦᱤᱞᱳᱜ ᱠᱚ ᱦᱤᱡᱩᱜ ᱠᱟᱱᱟ ᱢᱟ ᱮᱱᱛᱮᱜ ᱥᱟᱹᱛ ᱥᱟᱯᱲᱟᱜ ᱯᱮ ᱩᱱᱠᱩ ᱦᱚᱸ ᱚᱱᱟ ᱫᱤᱱ ᱠᱚ ᱦᱤᱡᱩᱜᱼᱟ ᱩᱱᱠᱩ ᱠᱚ ᱠᱩᱥᱤ ᱥᱮᱱ ᱱᱟ ᱛᱟᱯᱚᱨ ᱠᱚᱲᱟ ᱜᱤᱫᱽᱨᱟᱹ ᱚᱲᱟᱜ ᱟᱨᱚ ᱠᱚ ᱪᱟᱞᱟᱜᱼᱟ ᱦᱟᱱᱠᱩ ᱦᱚᱸᱠᱚ ᱦᱤᱡᱩᱜᱼᱟ ᱵᱟᱱᱟᱨ ᱯᱟᱦᱴᱟ ᱠᱚ ᱠᱩᱥᱤ ᱠᱩᱥᱟᱹᱞ ᱞᱮᱱ ᱠᱷᱟᱱ ᱟᱫᱚ ᱚᱱᱟ ᱫᱚ ᱩᱱᱟᱫᱚ ᱵᱟᱯᱞᱟ ᱫᱤᱱ ᱠᱚ ᱜᱚᱴᱟᱭᱟ ᱟᱨ ᱜᱚᱴᱟ ᱠᱟᱛᱮᱫ ᱚᱠᱟ ᱫᱚ ᱡᱟᱸᱣᱟᱭ ᱚᱲᱟᱜ ᱫᱚ ᱦᱟᱸᱰᱮ ᱵᱟᱹᱦᱩ ᱠᱩᱲᱤ ᱚᱲᱟᱜ ᱪᱟᱞᱟᱜᱼᱟᱭ ᱾ ᱚᱸᱰᱮ ᱠᱷᱚᱱ ᱮ ᱵᱟᱯᱞᱟ ᱟᱹᱜᱩ ᱮᱭᱟᱭ ᱚᱱᱮ ᱚᱱᱠᱟ ᱟᱹᱨᱤ ᱠᱟᱱᱟ
ᱡᱟᱭᱦᱳᱠ ᱟᱵᱤᱱᱼᱟᱜ ᱠᱟᱛᱷᱟ ᱟᱸᱡᱚᱢ ᱠᱟᱛᱮᱫ ᱞᱤᱧ ᱵᱩᱡ ᱠᱮᱫᱟ ᱢᱟᱱᱮ ᱧᱮᱞ ᱧᱮᱯᱮᱞ ᱵᱟᱯᱞᱟ ᱫᱚ ᱟᱹᱰᱤ ᱡᱟᱸᱠ ᱡᱚᱢᱚᱠ ᱜᱮ ᱦᱩᱭᱩᱜᱼᱟ᱾ ᱟᱨ ᱵᱟᱦᱟ ᱥᱟᱶᱦᱟ ᱫᱚ ᱠᱳᱱᱚ ᱡᱟᱸᱠ ᱡᱚᱢᱚᱠ ᱫᱚᱢᱮ ᱮᱠᱴᱟ ᱫᱚ ᱵᱟᱝ ᱦᱳᱭᱳᱜᱼᱟ᱾ ᱡᱟᱦᱟᱸ ᱡᱮ ᱵᱟᱝ ᱠᱚᱨᱟᱣ ᱞᱮᱠᱷᱟᱱ ᱜᱮ ᱵᱟᱝ ᱜᱟᱱᱚᱜᱼᱟ ᱚᱱᱠᱟ ᱠᱚᱨᱟᱣ ᱦᱳᱭᱳᱜᱼᱟ᱾ ᱦᱮᱸᱥᱮ? ᱟᱨ ᱱᱮᱛᱟᱨ ᱢᱟ ᱢᱟᱱᱮ ᱟᱞᱮ ᱥᱮᱫ ᱦᱚᱸ ᱢᱤᱫᱴᱟᱝ ᱵᱟᱯᱞᱟ ᱚᱲᱟᱜ ᱦᱳᱭᱳᱜ ᱠᱟᱱᱟ ᱦᱸᱚᱜᱼᱚᱭ ᱛᱤᱦᱮᱧ ᱜᱮ ᱦᱟᱸᱜ ᱠᱷᱟᱱ ᱵᱷᱚᱡᱽ ᱢᱮᱱᱟᱜ ᱛᱟᱞᱮᱭᱟ᱾
ᱟᱪᱷᱟ ᱟᱪᱷᱟ ᱦᱮᱸ
ᱱᱮᱛᱟᱨ ᱫᱚ ᱟᱵᱚ ᱥᱤᱠᱷᱤᱛᱚ ᱡᱩᱜᱽ ᱦᱩᱭ ᱠᱟᱛᱮᱫ ᱱᱮᱛᱟᱨ ᱫᱚᱠᱚ ᱜᱤᱨᱟᱹ ᱜᱤᱨᱟᱹ ᱫᱚ ᱪᱮᱫ ᱞᱮᱠᱟ ᱠᱚ ᱠᱚᱨᱟᱣ ᱮᱫᱟ ᱪᱷᱟᱯᱟᱭ ᱫᱟᱠᱚ ᱠᱟᱲ ᱾
ᱟᱪᱷᱟ ᱟᱪᱷᱟ ᱦᱮᱸ ᱦᱮᱸ ᱦᱮᱸ
ᱛᱟᱦᱮᱸ ᱠᱟᱱᱟ ᱚᱱᱟ ᱢᱤᱫᱴᱟᱝ ᱯᱷᱩᱲᱩᱜ ᱠᱟᱛᱮᱜ
ᱦᱮᱸ ᱾
ᱚᱱᱟ ᱫᱷᱩᱵᱤ ᱜᱷᱟᱸᱥ ᱟᱫᱽᱣᱟ ᱪᱟᱣᱞᱮ ᱱᱚᱝᱠᱟ ᱠᱟᱛᱮᱫ ᱠᱚ ᱤᱭᱟᱹᱭ ᱮᱫ ᱛᱟᱦᱮᱸᱜ ᱾ ᱱᱮᱛᱟᱨ ᱫᱚ ᱠᱤᱱᱛᱩ ᱠᱟᱲ ᱠᱚ ᱡᱩᱛᱫᱟ ᱦᱮᱸ ᱾ ᱛᱚᱵᱮ ᱱᱮᱛᱟᱨ ᱫᱚ ᱰᱤᱡᱤᱴᱮᱞ ᱡᱩᱜᱽ ᱦᱩᱭ ᱠᱟᱛᱮᱫ ᱟᱫᱚ ᱵᱟᱛᱟᱣ ᱦᱚᱸ ᱵᱟᱛᱟᱣ ᱦᱩᱭᱩᱜ ᱠᱟᱱᱟ ᱠᱤᱱᱛᱩ ᱟᱵᱚ ᱥᱚᱢᱟᱡᱽ ᱨᱮᱱᱟᱜ ᱥᱟᱱᱛᱟᱲ ᱥᱚᱢᱟᱡᱽ ᱨᱮᱱᱟᱜ ᱚᱱᱟ ᱠᱚ ᱥᱟᱵ ᱫᱚᱦᱚ ᱞᱟᱹᱜᱤᱫ ᱛᱚ ᱫᱚᱨᱠᱟᱨ ᱦᱚᱸ ᱫᱚᱨᱠᱟᱨ ᱾ ᱫᱚᱨᱠᱟᱨ ᱢᱮᱱᱟᱜᱼᱟ ᱾ ᱦᱮᱸ ᱛᱟᱞᱦᱮ ᱛᱟᱛᱮ ᱠᱚᱨᱮ ᱡᱩᱫᱤ ᱟᱵᱚᱣᱟᱜ ᱡᱩᱫᱤ ᱥᱟᱵ ᱾ ᱫᱚᱦᱚ ᱵᱟᱝ ᱜᱟᱱᱚᱜᱼᱟ ᱛᱟᱦᱞᱮ ᱟᱵᱚ ᱚᱠᱟ ᱡᱟᱭᱜᱟ ᱨᱮᱠᱚ ᱤᱫᱤ ᱵᱚᱱᱟ ᱦᱟᱸᱜ ᱠᱷᱟᱱ ᱞᱮᱭ ᱦᱚᱸ ᱵᱟᱝ ᱜᱟᱱᱚᱜᱼᱟ ᱾
ᱵᱟᱝ ᱜᱟᱱᱚᱜᱼᱟ ᱦᱮᱸ ᱦᱮ ᱦᱮᱸ ᱜᱚᱝᱠᱮ ᱜᱚᱞᱯᱚ ᱢᱟᱛᱼᱼᱼ ᱛᱚ ᱟᱹᱰᱤ ᱜᱷᱟᱹᱲᱤᱡ ᱜᱚᱞᱯᱚ ᱦᱩᱭᱮᱱ ᱟᱵᱤᱱ ᱥᱟᱶ ᱜᱚᱞᱯᱚ ᱠᱟᱛᱮᱫ ᱠᱷᱩᱵ ᱵᱷᱟᱞᱤ ᱞᱤᱧ ᱟᱹᱭᱠᱟᱹᱣ ᱠᱮᱫᱟ ᱥᱟᱶᱛᱟ ᱱᱤᱭᱮ ᱵᱤᱱ ᱜᱚᱞᱯᱚ ᱠᱮᱫᱟ ᱟᱵᱚᱣᱟᱜ ᱢᱟᱱᱮ ᱫᱩᱠ ᱥᱩᱠ ᱱᱤᱭᱟᱹ ᱜᱚᱞᱯᱚ ᱦᱩᱭᱱᱟ ᱠᱷᱩᱵ ᱵᱷᱟᱞᱤ ᱞᱤᱧ ᱵᱩᱡᱽ ᱠᱮᱫᱟ
ᱦᱩᱢᱸ
ᱴᱷᱤᱠ ᱜᱮᱭᱟ ᱛᱚᱵᱮ
ᱴᱷᱤᱠ ᱜᱮᱭᱟ ᱜᱚᱢᱠᱮ
ᱦᱩᱸ ᱡᱚᱦᱟᱨ ᱜᱮ ᱡᱚᱦᱟᱨ ᱜᱮ
ᱡᱚᱦᱟᱨ ᱜᱮ